ᱦᱮᱞᱳ ᱦᱩᱸ ᱡᱚᱦᱟᱨ ᱜᱮ ᱡᱚᱦᱟᱨ ᱪᱤᱜ ᱵᱮᱱ ᱪᱮᱠᱟᱭᱫᱟ?
ᱦᱮᱸ ᱜᱚᱝᱠᱮ ᱱᱤᱛᱚᱜ ᱫᱚ ᱚᱱᱠᱟ ᱫᱚ ᱮᱸ ᱪᱮᱜ ᱜᱮ ᱵᱟᱝ ᱢᱮᱱᱫᱚ ᱠᱟᱰᱟ ᱰᱟᱹᱝᱨᱤ ᱡᱚᱲᱟᱣ ᱵᱟᱲᱟ ᱠᱟᱛᱮᱜ ᱱᱟᱦᱟᱜ ᱥᱤᱭᱳᱜ ᱵᱟᱲᱟ ᱠᱟ ᱛᱮ ᱟᱲᱟᱜ ᱠᱟᱛᱮᱫ ᱱᱟᱦᱟᱜ ᱟᱹᱛᱤᱧ ᱚᱪᱚ ᱦᱩᱭᱩᱜ ᱠᱟᱱᱟ᱾ ᱦᱚᱭ ᱦᱚᱭ᱾
ᱚ ᱫᱟᱜ ᱞᱮᱫᱟᱭ ᱥᱮᱪᱮᱫ ᱦᱚᱞᱟ ᱟᱯᱮ ᱥᱮᱫ ᱫᱚ?
ᱜᱚᱝᱠᱮ ᱫᱟᱜ ᱫᱚ ᱱᱟᱦᱟᱜ ᱚᱱᱠᱟ ᱫᱚ ᱵᱟᱭ ᱫᱟᱜ ᱠᱟᱫᱟ ᱡᱟᱠ ᱜᱮ ᱮ ᱨᱚᱦᱚᱲ ᱠᱷᱮᱛ ᱠᱚᱜᱮ ᱱᱟᱦᱟᱜ ᱥᱤ ᱵᱟᱲᱟ ᱦᱩᱭᱩᱜ ᱠᱟᱱᱟ ᱢᱮᱱᱫᱚ ᱫᱟᱜ ᱡᱟᱹᱲᱤ ᱵᱟᱝ ᱛᱮ᱾ ᱟᱹᱰᱤ ᱫᱩᱠ ᱦᱟᱨᱠᱮᱛ ᱞᱮ ᱵᱩᱡᱷᱟᱹᱣᱮᱜᱼᱟ᱾
ᱚᱸ ᱛᱟᱦᱞᱮ ᱪᱮᱜ ᱞᱮᱠᱟ ᱢᱮᱱᱟᱜ ᱢᱮᱭᱟ ᱵᱷᱟᱜᱮ ᱛᱚ?
ᱦᱮᱸ ᱜᱚᱝᱠᱮ ᱱᱤᱛᱚᱜ ᱞᱮᱠᱟ ᱫᱚ ᱱᱟᱦᱟᱜ ᱵᱷᱟᱜᱤ ᱜᱮ ᱥᱮ ᱟᱹᱞᱤᱧ ᱥᱟᱞᱟᱜ ᱛᱮ ᱥᱟᱱᱟᱢ ᱚᱲᱟᱜ ᱦᱚᱲ ᱦᱚᱸ ᱵᱷᱟᱹᱜᱮ ᱜᱮ ᱢᱮᱱᱟᱜ ᱠᱟᱫ ᱠᱚᱣᱟ, ᱮᱨᱯᱚᱨ ᱟᱵᱮᱱ ᱜᱮ ᱚᱠᱟ ᱞᱮᱠᱟ ᱢᱮᱱᱟᱜ ᱠᱚᱣᱟ? ᱢᱮᱱᱟᱜ ᱯᱮᱭᱟ?
ᱟᱹᱞᱤᱧ ᱦᱚᱸ ᱴᱷᱤᱠ ᱜᱮ ᱚᱲᱟᱜ ᱦᱚᱲ ᱦᱚᱸ ᱮᱠᱷᱚᱱ ᱫᱚ ᱴᱷᱤᱠ ᱜᱮ᱾ ᱛᱟᱞᱦᱮ ᱨᱚᱦᱚᱭ ᱠᱚᱫᱚ ᱟᱹᱣᱨᱤ ᱦᱩᱭᱩᱜᱼᱟ?
ᱜᱚᱝᱠᱮ ᱚᱱᱠᱟ ᱫᱚ ᱨᱚᱦᱚᱭ ᱠᱚᱫᱚ ᱱᱟᱦᱟᱜ ᱵᱟᱝᱞᱮ ᱮᱛᱚᱦᱚᱵ ᱫᱟᱲᱮᱭ ᱠᱟᱫᱟ ᱢᱮᱱᱫᱚ ᱱᱚᱣᱟ ᱥᱮᱨᱢᱟ ᱡᱟᱹᱲᱤ ᱵᱟᱝ ᱛᱮ ᱮᱸ ᱨᱚᱦᱚᱭ ᱠᱚ ᱵᱟᱝᱞᱮ ᱞᱟᱦᱟ ᱫᱟᱲᱮ ᱠᱟᱫᱟ ᱥᱮ ᱵᱟᱞᱮ ᱮᱦ ᱮᱦ ᱥᱟᱠᱥᱮᱥ ᱫᱟᱲᱮ ᱟᱠᱟᱫᱟ᱾
ᱟᱞᱮ ᱥᱮᱱ ᱦᱚᱸ ᱫᱟᱜ ᱫᱚ ᱚᱱᱠᱟ ᱫᱚ ᱵᱟᱭ ᱫᱟᱜ ᱠᱟᱫᱟ ᱦᱚᱸᱜᱼᱚᱭ ᱦᱚᱞᱟ ᱜᱮᱛᱚᱭ ᱫᱟᱜ ᱠᱮᱫᱟ᱾ ᱟᱫᱚ ᱛᱚᱱᱠᱟ ᱫᱚ ᱵᱟᱝ ᱞᱟᱜᱟᱣ ᱠᱟᱱᱟ ᱠᱷᱮᱛ ᱠᱚᱨᱮ ᱦᱚᱸ ᱫᱟᱜ ᱫᱚ ᱦᱟᱸᱜ᱾
ᱦᱮᱸ ᱜᱚᱝᱠᱮ ᱢᱮᱱᱫᱚ ᱟᱞᱮ ᱫᱚ ᱱᱟᱦᱟᱜ ᱚᱱᱟ ᱵᱩᱨᱩ ᱥᱚᱸᱜᱷᱟ ᱥᱚᱸᱜᱷᱟ ᱛᱮ ᱠᱷᱮᱛ ᱠᱚ ᱡᱟᱦᱟᱸ ᱢᱮᱱᱟᱜ ᱠᱟᱜ ᱚᱱᱟ ᱠᱚᱫᱚ ᱱᱟᱦᱟᱜ ᱫᱟᱜ ᱟᱠᱟᱱ ᱜᱮᱭᱟ, ᱵᱤᱨ ᱵᱩᱨᱩ ᱠᱚᱨᱮᱱᱟᱜ ᱫᱟᱜ ᱞᱤᱸᱜᱤ ᱟᱬᱜᱚ ᱠᱟᱛᱮᱫ ᱡᱟᱠ ᱩᱰᱟᱹᱝ ᱜᱮ ᱫᱟᱜ ᱟᱠᱟᱜᱼᱮ ᱤᱱᱟᱹ ᱫᱟᱜ ᱡᱟᱹᱲᱤ ᱛᱮᱜᱮ ᱱᱟᱦᱟᱜ ᱠᱷᱮᱛ ᱠᱚᱫᱚ ᱮ ᱠᱷᱮᱛ ᱢᱮᱱ ᱫᱚ ᱪᱮᱫ ᱡᱟᱦᱟᱸ ᱵᱩᱨᱩ ᱥᱚᱝᱜᱷᱟ ᱨᱮ ᱢᱮᱱᱟᱜᱼᱟ ᱚᱱᱟ ᱠᱚᱫᱚ ᱦᱟᱸᱜ ᱠᱚ ᱥᱤ ᱵᱟᱲᱟᱭᱮᱜᱼᱟ ᱴᱮᱠᱴᱟᱨ ᱠᱚᱛᱮ ᱥᱮ ᱠᱟᱰᱟ ᱰᱟᱹᱝᱨᱤ ᱠᱚᱛᱮ ᱦᱚᱸ᱾ ᱟ ᱜᱚᱝᱠᱮ ᱟᱯᱲᱮ ᱠᱚᱣᱟᱜ ᱫᱚ ᱵᱟᱝ ᱫᱟᱜ ᱟᱠᱟᱱ ᱛᱮ ᱱᱚᱜᱼᱚ ᱱᱚᱝᱠᱟ ᱨᱚᱦᱚᱲ ᱚᱛ ᱠᱚᱜᱮ ᱥᱤ ᱵᱟᱲᱟ ᱠᱟᱛᱮᱫ ᱱᱟᱦᱟᱜ ᱮ ᱱᱩᱠᱩ ᱜᱩᱯᱤ ᱵᱟᱲᱟ ᱦᱩᱭᱩᱜ ᱠᱟᱱᱟ᱾
ᱚ᱾ ᱟᱨ ᱰᱟᱹᱟᱝᱨᱤ ᱛᱮᱢ ᱥᱤ ᱠᱮᱫᱟ ᱪᱮ?
ᱟᱨ ᱜᱚᱝᱠᱮ ᱡᱟᱠᱜᱮ ᱟᱞᱟᱝ ᱟᱸᱦ ᱟ ᱵᱟᱨᱮ ᱛᱮᱢᱟ ᱟᱭᱢᱟ ᱜᱮᱞᱟᱝ ᱨᱚᱯᱚᱲᱮᱱᱟ ᱡᱟᱠᱜᱮ ᱱᱚᱣᱟ ᱮᱯ ᱨᱮ ᱢᱤᱫ ᱮ ᱢᱟᱨᱟᱝ ᱵᱚᱦᱚᱜ ᱠᱚ ᱴᱮ ᱮ ᱡᱟ ᱩᱰᱟᱹᱝ ᱴᱟᱭᱤᱢ ᱠᱚ ᱮᱢ ᱟᱠᱟᱱ, ᱚᱱᱟ ᱩᱰᱟᱹᱝ ᱴᱟᱭᱤᱢ ᱨᱮ ᱟᱞᱟᱝ ᱢᱤᱫ ᱥᱟᱠᱟᱢ ᱵᱟᱨᱮᱛᱮ ᱞᱟᱝ ᱨᱚᱯᱚᱲ ᱞᱮᱱᱠᱷᱟᱡ ᱟᱹᱰᱤ ᱱᱟᱯᱟᱭ ᱠᱚᱜ ᱫᱚ᱾
ᱦᱮᱸ᱾
ᱟᱫᱚ ᱜᱚᱝᱠᱮ ᱡᱟᱠᱜᱮ ᱚᱱᱟ ᱥᱟᱠᱟᱢ ᱫᱚ ᱱᱟᱦᱟᱜ ᱵᱟᱱᱟ ᱦᱚᱲ ᱛᱮᱞᱟᱝ ᱜᱟᱞᱚᱪ ᱫᱟᱲᱮᱭᱟᱜ ᱚᱱᱠᱟᱱᱟᱜ ᱡᱩᱫᱤ ᱟᱵᱮᱱ ᱴᱷᱮᱱ ᱨᱮᱫ ᱟᱠᱟᱫ ᱥᱮ ᱨᱮᱵᱮᱫ ᱟᱠᱟᱫᱟ ᱡᱩᱫᱤ ᱢᱮᱱᱟᱜ ᱠᱷᱟᱱ ᱠᱟᱹᱴᱤᱡ ᱱᱚᱣᱟ ᱮᱷ ᱟᱦ ᱱᱚᱣᱟ ᱮᱯ ᱛᱟᱞᱟᱨᱮ ᱮ ᱵᱮᱱ ᱟᱹᱜᱩ ᱠᱮᱭᱟ᱾
ᱱᱚᱣᱟ?
ᱦᱳᱭ᱾
ᱢᱮᱱᱫᱚ ᱚᱠᱟ ᱵᱟᱨᱮ ᱛᱮᱞᱟᱝ ᱨᱚᱯᱚᱲᱟ ᱚᱱᱟ ᱡᱩᱫᱤ ᱟᱵᱮᱱ ᱴᱷᱮᱡ ᱢᱮᱱᱟᱜᱼᱟ ᱜᱩᱪᱷᱟᱹᱣ ᱠᱟᱛᱮᱫ
ᱚ᱾ ᱛᱮ ᱫᱟᱠᱟ ᱠᱚᱫᱚ ᱵᱮᱱ ᱡᱚᱢ ᱠᱮᱜ-ᱟ ᱥᱮ ᱵᱟᱝ?
ᱦᱮᱸ ᱜᱚᱝᱠᱮ ᱫᱟᱠᱟ ᱠᱚᱫᱚ ᱱᱟᱦᱟᱜ ᱡᱚᱢ ᱵᱟᱲᱟ ᱦᱩᱭ ᱠᱟᱱᱟ ᱡᱚᱢ ᱠᱟᱛᱮᱫ ᱜᱮ ᱱᱟᱦᱟᱸᱜ ᱠᱟᱰᱟ ᱠᱚ ᱟᱲᱟᱜ ᱦᱳᱭ ᱠᱟᱱᱟ᱾
ᱡᱟᱜᱮ ᱴᱟᱭᱤᱢ ᱩᱰᱟᱹᱝ ᱦᱚᱸ ᱦᱩᱭ ᱜᱚᱫ ᱮᱱ ᱜᱮᱭᱟ ᱢᱮᱱ ᱫᱚ ᱢᱤᱫ ᱜᱮᱞ ᱵᱟᱨ ᱴᱟᱲᱟᱝ ᱦᱟᱸᱜ ᱦᱩᱭ ᱜᱚᱫ ᱟᱠᱟᱱᱟ ᱢᱮᱱ ᱫᱚ ᱤᱫᱤ ᱠᱚ ᱦᱩᱭᱩᱜ-ᱟ ᱦᱟᱸᱜ᱾ ᱦᱮᱸ ᱟᱫᱚ ᱜᱚᱝᱠᱮ ᱡᱟᱜᱮ ᱦᱮᱸ ᱜᱚᱝᱠᱮ ᱥᱟᱠᱟᱢ ᱥᱟᱠᱟᱢ ᱵᱟᱨᱮᱫ, ᱦᱮᱸ ᱞᱟᱹᱭ ᱵᱮᱱ᱾
ᱪᱤᱜ ᱪᱚᱜ ᱟᱣᱟᱡ ᱴᱷᱤᱠ ᱴᱷᱟᱠ ᱟᱫᱚᱢ ᱡᱚᱠᱷᱚᱡ ᱵᱟᱝ ᱟᱸᱡᱚᱢᱚᱜ ᱠᱟᱱ ᱛᱟᱵᱮᱱᱟ᱾
ᱟᱪᱪᱷᱟ ᱟᱪᱪᱷᱟ ᱢᱮᱱ ᱫᱚ ᱜᱚᱝᱠᱮ ᱦᱟᱣᱟᱭ ᱮᱜ-ᱟᱭ ᱛᱚ ᱚᱱᱟᱛᱮ ᱵᱟᱝ ᱟᱸᱡᱚᱢᱚᱜ ᱠᱟᱱᱟ᱾
ᱚ ᱚᱱᱟᱜᱮ ᱜᱮᱯ ᱟᱯᱪᱷᱟ ᱟᱯᱪᱷᱟ ᱟᱸᱡᱚᱢᱚᱜ ᱠᱟᱱᱟ ᱠᱳᱱᱳ ᱥᱚᱢᱚᱭ ᱟᱸᱡᱚᱢᱚᱜ ᱠᱟᱱᱟ ᱠᱚ᱾
ᱟᱪᱪᱷᱟ ᱟᱪᱪᱷᱟ ᱢᱮᱱ ᱫᱚ ᱱᱚᱣᱟ ᱥᱟᱠᱟᱢ ᱵᱟᱨᱮ ᱛᱮ ᱟᱵᱮᱱ ᱴᱷᱮᱱ ᱢᱮᱱᱟᱜ-ᱟ ᱱᱚᱣᱟ ᱥᱟᱠᱟᱢ ᱢᱮᱱ ᱫᱚ ᱡᱮ ᱠᱳᱱᱳ ᱢᱤᱫᱴᱤᱡ ᱴᱚᱯᱤᱠ ᱵᱟᱨᱮ ᱛᱮᱞᱟᱝ ᱨᱚᱯᱚᱲ ᱞᱮᱠᱷᱟᱡ ᱱᱤᱦᱟᱹᱛᱤ ᱱᱟᱯᱟᱭ ᱠᱚᱜ-ᱟ, ᱟᱫᱚ ᱚᱱᱠᱟᱱᱟᱜ ᱴᱚᱯᱤᱠ ᱵᱟᱨᱮᱛᱮ ᱟᱵᱤᱱ ᱴᱷᱮᱡ ᱢᱮᱱᱟᱜ-ᱟ?
ᱵᱟᱨᱮ ᱛᱮ ᱟᱵᱮᱱ ᱴᱮᱱ ᱢᱮᱱᱟᱜ-ᱟ? ᱟᱹᱞᱤᱧ ᱴᱷᱮᱱ ᱫᱚ ᱩᱠᱩᱨ ᱚᱱᱠᱟᱱᱟᱜ ᱴᱚᱯᱤᱠ ᱫᱚ ᱱᱚᱣᱟ ᱥᱮᱱᱟᱜ ᱫᱚ ᱵᱟᱝ ᱞᱤᱧ ᱤᱭᱟᱹ ᱠᱟᱫᱟ᱾
ᱟᱪᱪᱷᱟ ᱟᱪᱪᱷᱟ ᱢᱮᱱ ᱫᱚ ᱜᱚᱝᱠᱮ ᱵᱤᱨ ᱵᱩᱨᱩ ᱫᱟᱨᱮ ᱱᱟᱲᱤ ᱚᱱᱟ ᱠᱚ ᱵᱟᱨᱮ ᱛᱮ ᱨᱚᱯᱚᱲ ᱞᱮᱱᱠᱷᱟᱡ ᱱᱤᱦᱟᱹᱛᱤ ᱡᱟᱹᱱᱤᱡ ᱱᱟᱯᱟᱭ ᱠᱚᱜ-ᱟ
ᱟᱨ ᱢᱮᱱ ᱫᱚ ᱟᱵᱚ ᱵᱤᱨ-ᱵᱩᱨᱩ ᱚᱠᱟ ᱞᱮᱠᱟ ᱨᱚᱯᱷᱟ ᱫᱚᱯᱷᱟ ᱠᱟᱛᱮᱫ ᱵᱚᱱ ᱫᱚᱦᱚᱭᱟ ᱥᱮ ᱵᱤᱨ ᱵᱩᱨᱩ ᱠᱷᱚᱱᱟᱜ ᱛᱤᱱᱟᱹᱜ ᱟᱵᱚ ᱜᱚᱲᱚ ᱥᱚᱯᱚᱦᱚᱫ ᱵᱚᱱ ᱧᱟᱢᱟ᱾ ᱵᱩᱨᱩ ᱟᱵᱚ ᱢᱟᱹᱱᱢᱤ ᱥᱟᱞᱟᱜ ᱥᱮᱫᱟᱭ ᱠᱷᱚᱱᱟᱜ ᱥᱚᱦᱟᱜ ᱥᱟᱹᱜᱟᱹᱭ ᱢᱮᱱᱟᱜ-ᱟ ᱦᱮᱸ ᱚᱱᱮ ᱚᱱᱟ ᱠᱚ ᱵᱟᱨᱮ᱾